ᱜᱚᱢᱠᱮ ᱟᱸᱡᱚᱢ ᱠᱟᱱᱟ᱾
ᱦᱚᱭ ᱟᱸᱡᱚᱢᱚᱜ ᱠᱟᱱᱟ᱾
ᱮᱸ ᱟᱪᱪᱷᱟ ᱜᱚᱢᱠᱮ ᱮᱸ ᱟᱵᱚ ᱢᱟ ᱥᱚᱢᱟᱡᱽ ᱨᱮᱱ ᱜᱮ ᱦᱚᱲ ᱠᱟᱱᱟᱵᱚ᱾ ᱟᱫᱚ ᱤᱧᱟᱹᱜ ᱢᱤᱫᱴᱤᱡ ᱠᱩᱠᱞᱤ ᱟᱨ ᱢᱤᱫᱴᱤᱡ ᱡᱟᱜᱟᱣ ᱮᱱᱟ᱾ ᱠᱟᱛᱷᱟ ᱫᱚ ᱟᱵᱚᱣᱟᱜ ᱡᱟᱦᱟᱸ ᱥᱚᱢᱟᱡᱽ ᱠᱟᱱᱟ, ᱚᱱᱟ ᱱᱟᱜᱟᱢ ᱵᱟᱲᱟᱭ ᱵᱟᱝᱠᱷᱟᱱ ᱦᱚᱸ ᱞᱟᱦᱟᱛᱮ ᱪᱟᱞᱟᱣ ᱵᱟᱝ ᱜᱟᱱᱚᱜᱼᱟ᱾ ᱮᱸ ᱚᱱᱟ ᱪᱷᱟᱲᱟᱣᱚ ᱟᱵᱚᱣᱟᱜ ᱡᱟᱦᱟᱸ ᱥᱚᱢᱟᱡᱽ ᱠᱚ ᱥᱮ ᱟᱵᱚᱣᱟᱜ ᱡᱟᱦᱟᱸ ᱥᱚᱢᱟᱡᱽ ᱠᱚ ᱦᱚᱲ ᱡᱟᱦᱟᱸ ᱵᱟᱦᱨᱮ ᱨᱮᱱ ᱦᱚᱲ ᱠᱚ ᱧᱮᱞ ᱵᱟᱲᱟᱭ ᱜᱮᱭᱟ ᱠᱚ᱾ ᱩᱱᱠᱩ ᱡᱮ ᱦᱮᱡ ᱠᱟᱛᱮᱜ ᱡᱟᱦᱟᱸ ᱠᱚ ᱧᱮᱞ ᱵᱟᱲᱟ ᱦᱚᱴᱚᱼᱟ ᱵᱟᱼᱼ ᱪᱮᱫ ᱚᱱᱠᱟ ᱠᱟᱨᱚᱱ ᱠᱷᱟᱹᱛᱤᱨ ᱦᱚᱲ ᱠᱚ ᱦᱮᱡ ᱠᱟᱛᱮ ᱱᱚᱰᱮᱼᱼ ᱧᱮᱞ ᱨᱮᱱᱟᱜ ᱠᱚ ᱠᱩᱨᱩᱢᱩᱴᱩ ᱠᱚ ᱫᱚᱦᱚᱭ ᱜᱮᱭᱟ ᱚᱱᱠᱟ ᱵᱤᱱ ᱪᱤᱱᱛᱟᱹ ᱵᱟᱲᱟ ᱟᱠᱟᱟᱜᱼᱟ ᱡᱟᱦᱟᱸ ᱛᱤᱥ
ᱢᱮᱱᱫᱚ ᱟᱵᱚᱣᱟᱜ ᱚᱱᱟ ᱡᱟᱦᱟᱸ ᱠᱚ ᱚᱱᱩᱥ ᱴᱷᱟᱱ ᱠᱚ ᱦᱩᱭ ᱵᱟᱲᱟᱜᱼᱟ ᱚᱱᱟ ᱠᱚ ᱤᱫᱤ ᱠᱟᱛᱮᱫ?
ᱦᱮᱸ ᱵᱟᱝ ᱥᱩᱫᱷᱩ ᱚᱱᱩᱥᱴᱷᱟᱱ ᱫᱚ ᱵᱟᱝ ᱟ ᱡᱟᱦᱟᱸ ᱫᱷᱚᱨᱚ ᱱᱤᱛᱚᱜ ᱫᱚ ᱦᱟᱜᱼᱼ ᱱᱤᱛᱚᱜ ᱫᱚ ᱦᱟᱸᱜ ᱵᱤᱱ ᱧᱮᱞᱮᱫ ᱜᱮᱭᱟ ᱥᱳᱥᱟᱞ ᱢᱤᱰᱤᱭᱟ ᱠᱚᱨᱮ ᱦᱟᱸᱜ ᱯᱷᱚᱨᱮᱱᱟᱨ ᱠᱚ ᱟᱵᱚ ᱠᱚᱨᱮᱱ ᱦᱚᱸᱠᱚ ᱦᱤᱡᱩᱜᱼᱟ ᱟᱵᱚ ᱚᱱᱩᱥ ᱴᱷᱟᱱ ᱠᱚᱨᱮ ᱵᱷᱤᱡᱤᱴ ᱞᱟᱹᱜᱤᱫ ᱵᱟ ᱟᱹᱛᱩ ᱟᱹᱛᱩ ᱟᱹᱛᱩ ᱠᱚᱨᱮ᱾ ᱫᱟᱲᱟ ᱵᱟᱲᱟ ᱞᱟᱹᱜᱤᱫ ᱟᱫᱚ ᱤᱧᱟᱹᱜ ᱪᱤᱱᱛᱟᱹ ᱩᱱ ᱥᱚᱢᱚᱭ ᱡᱟᱜᱟᱜ ᱛᱤᱧᱟᱹ ᱡᱮ ᱡᱟᱦᱟᱸᱼᱼ ᱪᱮᱫ ᱚᱱᱠᱟ ᱪᱤᱱᱛᱟᱹ ᱵᱷᱟᱵᱱᱟ ᱛᱮ ᱩᱱᱠᱩ ᱠᱚ ᱦᱮᱡ ᱥᱮᱴᱮᱨᱚᱜ ᱜᱮᱭᱟ᱾ ᱫᱚ ᱢᱟᱱᱮ ᱤᱧ ᱤᱧ ᱫᱷᱚᱨᱚ ᱱᱚᱣᱟ ᱡᱟᱭᱜᱟ ᱨᱮ ᱢᱤᱱᱟᱹᱧᱟ᱾ ᱟᱨ ᱤᱧ ᱪᱟᱞᱟᱜ ᱥᱟᱱᱟᱧ ᱠᱟᱱᱟ ᱤᱧ ᱢᱤᱫᱴᱤᱡ ᱪᱤᱱᱛᱟᱹ ᱵᱷᱟᱵᱱᱟ ᱢᱮᱱᱟᱜᱼᱟ᱾ ᱠᱤᱱᱛᱩ ᱡᱚᱠᱷᱚᱱ ᱵᱟᱦᱨᱮ ᱨᱮᱱ ᱦᱚᱲ ᱠᱚ ᱦᱤᱡᱩᱜᱼᱟ, ᱚᱱᱟ ᱪᱮᱫ ᱪᱤᱱᱛᱟᱹ ᱵᱷᱟᱵᱱᱟ ᱛᱮᱠᱚ ᱦᱤᱡᱩᱜᱼᱟ᱾ ᱚᱱᱠᱟᱱ ᱠᱳᱱᱳ ᱪᱤᱱᱛᱟᱹ ᱵᱷᱟᱵᱽᱱᱟ ᱢᱮᱱᱟᱜ ᱛᱟᱵᱤᱱᱟ᱾
ᱟᱪᱪᱷᱟ ᱦᱳᱭ ᱟᱨᱼᱼ ᱟᱹᱰᱤ ᱟᱹᱰᱤ ᱟᱹᱰᱤ ᱟᱹᱰᱤ ᱱᱟᱯᱟᱭ ᱟᱹᱰᱤ ᱱᱟᱯᱟᱭᱵᱤᱱ ᱞᱟᱹᱭ ᱟᱠᱟᱫᱟ ᱱᱚᱣᱟ ᱱᱚᱣᱟ ᱫᱚ ᱟᱹᱰᱤᱼᱼ ᱦᱮᱸ ᱢᱤᱫᱴᱮᱱ ᱵᱟᱲᱟᱭ ᱟᱱᱟᱜ ᱠᱟᱛᱷᱟ ᱜᱮ ᱠᱟᱱᱟ ᱢᱮᱱᱫᱚ ᱩᱭᱦᱟᱹᱨ ᱵᱷᱟᱵᱱᱟ ᱨᱮᱱᱟᱜ ᱦᱚᱸ ᱞᱟᱹᱭ ᱜᱟᱱᱚᱜᱼᱟ ᱱᱚᱜᱼᱚᱭ ᱡᱮ ᱵᱤᱫᱮᱥ ᱥᱤ ᱦᱚᱲ ᱠᱚ ᱟᱵᱚᱣᱟᱜ ᱚᱱᱮ ᱠᱟᱞᱪᱟᱨᱟᱞ ᱥᱮ ᱥᱟᱢᱟᱡᱤᱠ ᱡᱟᱦᱟᱸᱼᱼ ᱟᱹᱨᱤᱪᱟᱹᱞᱤ ᱵᱮᱵᱚᱥᱛᱷᱟ ᱮᱱᱮᱡ ᱥᱮᱨᱮᱧ ᱠᱚ ᱚᱱᱟ ᱧᱮᱞ ᱥᱮ ᱟᱵᱚᱣᱟᱜ ᱟᱹᱛᱩᱼᱼ ᱧᱮᱞ ᱦᱩᱭᱩᱭᱟᱠ ᱡᱮ ᱟᱹᱛᱩ ᱨᱮᱦᱚᱸ ᱠᱚ ᱥᱟᱸᱜᱷᱟᱨ ᱜᱮᱭᱟ ᱦᱮᱸᱥᱮᱼᱼ ᱵᱟᱦᱨᱮ ᱫᱤᱥᱚᱢ ᱦᱚᱲ ᱦᱮᱡ ᱠᱟᱛᱮᱫ ᱟᱹᱛᱩ ᱨᱮᱱᱟᱜ ᱪᱤᱛᱟᱹᱨ ᱠᱚᱠᱚ ᱨᱟᱠᱟᱵᱟ᱾ ᱟᱹᱛᱩ ᱟᱹᱛᱩ ᱟᱛᱩ ᱵᱚᱞᱚ ᱠᱟᱛᱮᱜ ᱚᱱᱮᱼᱼ ᱟᱹᱛᱩ ᱨᱮᱱᱟᱜ ᱡᱟᱦᱟᱸ ᱛᱳᱢᱟᱨᱼᱼ ᱚᱲᱟᱜ ᱠᱚᱨᱮ ᱡᱟᱦᱟᱸ ᱟᱵᱚ ᱪᱤᱛᱟᱹᱨ ᱠᱚᱵᱚᱱ ᱵᱮᱱᱟᱣᱟ᱾ ᱚᱱᱮ ᱵᱤᱵᱷᱤᱱᱱᱚ ᱨᱚᱠᱚ ᱢᱟᱜ ᱟᱨᱼᱼ ᱧᱮᱞᱟ ᱟᱠᱟᱱᱟ ᱚᱱᱟ ᱠᱚᱦᱚᱸ ᱟᱠᱚ ᱚᱱᱟ ᱠᱮᱯᱪᱟ ᱨᱮᱱᱟᱜ ᱠᱚ ᱠᱮᱯᱪᱟᱨ ᱤᱫᱤᱭᱟᱠᱚ ᱟᱨ ᱠᱮᱯᱪᱟᱨ ᱠᱟᱛᱮᱫ ᱵᱷᱤᱰᱭᱳ ᱠᱚᱠᱚ ᱵᱮᱱᱟᱣ ᱜᱮᱭᱟ᱾ ᱟᱫᱚ ᱦᱚᱸᱜᱼᱚ ᱱᱚᱣᱟ ᱡᱤᱱᱤᱥᱴᱟᱜ ᱦᱚᱸ ᱧᱮᱞ ᱵᱟᱲᱟ ᱦᱩᱭ ᱠᱟᱱᱟ ᱟᱫᱚ᱾ ᱤᱧᱟᱹᱜ ᱩᱭᱦᱟᱹᱨ ᱛᱮᱫᱚ ᱞᱟᱹᱭᱟ ᱱᱚᱝ ᱠᱟᱼᱼ ᱯᱳᱭᱞᱳ ᱛᱮᱫᱚ ᱞᱟᱹᱭ ᱜᱟᱱᱚᱜᱼᱟ, ᱜᱚᱢᱠᱮ ᱟᱵᱚ ᱵᱷᱟᱨᱚᱛ ᱫᱤᱥᱚᱢ ᱨᱮ ᱟᱹᱰᱤ ᱢᱟᱲᱟᱝ ᱛᱮᱱᱟᱜ ᱠᱟᱛᱷᱟ᱾ ᱯᱷᱩᱨᱜᱟᱹᱞ ᱞᱟᱦᱟ ᱨᱮᱱᱟᱜ ᱠᱟᱛᱷᱟ ᱟᱨ ᱡᱚᱠᱷᱚᱱ ᱫᱤᱥᱚᱢ ᱟᱹᱨᱤ ᱯᱷᱩᱨᱜᱟᱹᱞᱚᱜᱼᱟ ᱛᱚᱠᱷᱚᱱ ᱵᱨᱤᱴᱤᱥ ᱠᱚᱣᱟᱜ ᱢᱤᱫᱴᱮᱱ ᱨᱟᱡᱽ ᱟᱹᱨᱤ ᱪᱟᱞᱟᱜ ᱠᱟᱱ ᱛᱟᱦᱮᱸ ᱮ ᱟᱵᱚ ᱵᱷᱟᱨᱚᱛ ᱫᱤᱥᱚᱢ ᱨᱮ ᱟᱫᱚ ᱩᱱ ᱚᱠᱛᱚᱼᱼ ᱛᱮ ᱚᱱᱟ ᱵᱨᱤᱴᱤᱥᱟᱜ ᱨᱟᱡᱽ ᱟᱹᱨᱤ ᱥᱟᱶᱛᱮ ᱚᱱᱟ ᱩᱱᱠᱩ ᱥᱟᱶᱛᱮᱦᱚᱸ ᱛᱳᱢᱟᱨ ᱟᱭᱢᱟ ᱱᱚᱝᱠᱟᱱ ᱢᱤᱥᱚᱱᱟᱨᱤ ᱠᱚ ᱠᱚᱦᱚᱸ ᱠᱚ ᱛᱟᱦᱮᱸ ᱠᱟᱱᱟ᱾ ᱟ ᱩᱱᱠᱩᱣᱟᱜ ᱡᱩᱫᱤ ᱠᱤᱼᱼ ᱠᱤᱪᱷᱩ ᱱᱤᱡᱮᱨ ᱥᱟᱛᱟᱢ ᱠᱚᱵᱚᱱ ᱥᱟᱵ ᱨᱟᱠᱟᱵᱟ ᱚᱱᱠᱟ ᱢᱮᱱ ᱜᱟᱱᱚᱜ ᱟ ᱡᱮᱼᱼ ᱩᱱᱠᱩ ᱫᱚᱼᱼ ᱱᱚᱰᱮ ᱵᱷᱟᱨᱚᱛ ᱫᱤᱥᱚᱢ ᱠᱚ ᱫᱟᱬᱟ ᱠᱟᱫᱟ ᱥᱮ ᱱᱚᱣᱟ᱾ ᱟᱠᱚᱣᱟᱜ ᱢᱤᱫᱴᱮᱱ ᱟᱹᱨᱤ ᱨᱮ ᱥᱮ ᱱᱤᱭᱚᱢ ᱛᱟᱞᱟ ᱛᱮᱠᱚ ᱫᱚᱦᱚ ᱞᱮᱫ ᱵᱚᱱᱟ ᱚᱱᱟ ᱥᱟᱶᱛᱮ ᱱᱩᱠᱩᱼᱼ ᱟᱵᱚ ᱥᱟᱱᱛᱟᱲ ᱥᱟᱶᱛᱮ ᱟᱹᱰᱤ ᱡᱟᱹᱥᱛᱤ ᱠᱚ ᱢᱮᱥᱟ ᱞᱮᱱ ᱛᱟᱦᱮᱸ ᱟᱫᱚ, ᱢᱮᱥᱟ ᱠᱟᱛᱮ ᱛᱮ ᱩᱱᱠᱩ ᱫᱚ, ᱟᱵᱚᱣᱟᱜ, ᱚᱱᱮ ᱟᱵᱚᱣᱟᱜ, ᱚᱱᱟ ᱨᱚᱲ ᱠᱚ, ᱟᱵᱚᱣᱟᱜ ᱮᱱᱮᱡ ᱠᱚ, ᱟᱵᱚᱣᱟᱜ ᱥᱮᱨᱮᱧ ᱠᱚ, ᱚᱱᱮ ᱠᱩᱫᱩᱢ ᱠᱚ, ᱱᱚᱜᱼ ᱱᱚᱝᱠᱟᱱᱟᱜ, ᱮᱢᱟᱱ ᱮᱢᱟᱱ ᱱᱚᱝᱠᱟᱱ ᱥᱟᱛᱟᱢ, ᱤᱫᱤ ᱠᱟᱛᱮᱫ ᱠᱚ, ᱵᱟᱲᱟᱭ ᱟᱠᱟᱫᱟ, ᱟᱨ ᱨᱚᱲ ᱠᱚᱠᱚ, ᱪᱮᱫ ᱟᱠᱟᱫᱟ ᱾ ᱟᱨ ᱚᱱᱟ, ᱚᱱᱟ ᱪᱷᱟᱲᱟ ᱦᱚᱸ, ᱟᱵᱚ ᱵᱚᱱ ᱵᱟᱲᱟᱭᱟ, ᱟᱹᱰᱤ ᱟᱭᱢᱟ ᱤᱥᱠᱩᱞ ᱠᱚᱡᱚ, ᱟᱸᱻ ᱱᱚᱸᱰᱮ ᱢᱤᱥᱚᱱ ᱠᱚᱦᱚᱸ ᱠᱚ, ᱮᱦᱚᱵ ᱞᱮᱫ ᱛᱟᱦᱮᱸᱱ, ᱡᱟᱦᱟᱸ ᱨᱮᱫᱚ, ᱜᱤᱫᱽᱨᱟᱹ ᱠᱚᱠᱚ, ᱯᱟᱲᱦᱟᱣ ᱠᱚ ᱛᱟᱦᱮᱸᱫ, ᱟᱨ ᱟᱸᱻᱚᱱᱟ, ᱟᱸᱼᱟᱸ ᱪᱮᱫ ᱠᱚ, ᱞᱟᱹᱭᱟ ᱢᱤᱥᱚᱱ ᱡᱟᱦᱟᱸ ᱠᱚᱣᱟᱜ ᱚᱱᱟ ᱠᱚ, ᱠᱟᱹᱞᱤ ᱟᱫᱚ, ᱚᱱᱮ ᱡᱮ ᱟᱠᱚ ᱠᱚ
ᱟᱡ
ᱮᱻᱭᱚᱵ, ᱟᱦ ᱟᱝ ᱵᱟᱭ ᱧᱟᱢ ᱠᱟᱛᱮ, ᱚᱱᱮ ᱡᱮ, ᱚᱻ ᱚᱞ ᱛᱚᱞ ᱥᱟᱱᱛᱟᱲᱟᱜ ᱫᱚ, ᱱᱚᱝᱠᱟ ᱢᱮᱱᱟᱜᱼᱟ ᱾ ᱟᱨ ᱱᱚᱝᱠᱟ, ᱟᱹᱨᱤ ᱪᱟᱹᱞᱤ ᱛᱟᱠᱚ, ᱱᱚᱝᱠᱟ ᱥᱟᱢᱟᱡᱤᱠ, ᱟᱫᱚ ᱚᱱᱮ ᱡᱮ, ᱢᱤᱫᱴᱮᱱ ᱟᱵᱚᱣᱟᱜ, ᱢᱤᱫᱴᱮᱱ ᱱᱟᱯᱟᱭ, ᱢᱤᱫᱴᱮᱱ ᱵᱤᱥᱤᱥᱴ ᱴᱷᱤᱴᱮᱢ ᱛᱟᱵᱚᱣᱟᱜ, ᱟᱸ ᱥᱟᱶᱛᱟ ᱵᱟ ᱵᱚᱱ, ᱜᱚᱰ ᱡᱚᱦᱟᱨ ᱟᱻᱟᱨ ᱵᱟ ᱵᱚᱱ, ᱯᱟᱞᱚᱱᱟ ᱾ ᱚᱱᱟ ᱠᱚ ᱟᱫᱚ ᱵᱟᱦᱨᱮ ᱫᱤᱥᱚᱢ ᱦᱚᱲ ᱫᱚ, ᱟᱵᱚᱣᱟᱜ ᱫᱚ, ᱩᱸᱼᱟ ᱟᱵᱚ ᱞᱮᱠᱟ ᱛᱚ, ᱩᱱᱠᱩ ᱴᱷᱮᱱ ᱫᱚ ᱚᱱᱠᱟ ᱵᱟᱹᱱᱩᱜᱼᱟ ᱾ ᱩᱱᱠᱩ ᱟᱹᱰᱤ ᱠᱚ, ᱠᱩᱥᱤᱭᱟᱜ ᱛᱮ, ᱟᱫᱚ, ᱚᱱᱟ ᱠᱷᱟᱹᱛᱤᱨ ᱛᱮ ᱩᱱᱠᱩᱣᱟᱜ ᱚᱞᱵᱮᱞ, ᱢᱟᱨᱮ ᱚᱞ ᱠᱚᱠᱚ, ᱧᱮᱞᱟ ᱾ ᱡᱟᱦᱟᱸ ᱠᱚ, ᱢᱤᱥᱚᱱ ᱠᱚᱠᱚ, ᱦᱮᱡ ᱞᱮᱱ ᱵᱷᱟᱨᱚᱛ ᱫᱤᱥᱚ ᱫᱤᱥᱚᱢ ᱨᱮ, ᱚᱞ ᱛᱟᱞᱟᱛᱮ, ᱩᱱᱠᱩ ᱠᱚ ᱠᱚ, ᱤᱱᱥᱟᱴ ᱮᱫ ᱠᱚᱣᱟ ᱾ ᱟᱫᱚ, ᱵᱟᱲᱟᱭ ᱨᱮᱱᱟᱜ ᱥᱟᱱᱟ ᱤᱪᱪᱷᱟᱹ, ᱥᱟᱹᱨᱤ ᱜᱮ ᱠᱤ ᱾ ᱛᱟᱦᱚᱞᱮ, ᱦᱩᱭᱩᱜᱼᱟ ᱥᱮ ᱾ ᱦᱩᱭᱩᱜ ᱜᱮᱭᱟ ᱾ ᱦᱚᱸᱜᱼᱚ ᱱᱚᱣᱟ ᱠᱚ ᱠᱷᱟᱹᱛᱤᱨ ᱛᱮᱜᱮ, ᱟᱨ ᱟᱵᱚᱣᱟᱜ ᱫᱚ, ᱦᱚᱸᱟᱜ ᱥᱚᱨᱮᱥ ᱜᱮ ᱜᱮᱛᱟ ᱜᱮ ᱛᱟᱵᱚᱱᱟ, ᱟᱫᱚ ᱚᱱᱟ ᱠᱷᱟᱹᱛᱤᱨ ᱦᱚᱸ ᱠᱚ, ᱦᱤᱡᱩᱜ ᱦᱤᱡᱩᱜ ᱜᱮᱭᱟ ᱵᱚᱱ ᱫᱟᱬᱟᱱ ᱫᱟᱬᱟᱱ, ᱡᱮ, ᱱᱚᱝᱠᱟ ᱥᱟᱱᱛᱟᱲ ᱟᱸᱡᱚᱢ ᱦᱩᱭ ᱟᱠᱟᱱᱟ ᱾ ᱧᱮᱞ ᱦᱩᱭ ᱟᱠᱟᱱᱟ ᱾ ᱡᱮ, ᱟᱹᱰᱤ ᱠᱚ ᱵᱮᱥᱟ ᱥᱟᱱᱛᱟᱲ ᱠᱚᱫᱚ,
ᱦᱮᱸᱻ ᱾ ᱦᱮᱸ ᱟᱫᱚ ᱦᱟᱸᱜ, ᱤᱭᱟᱸ, ᱫᱚ, ᱟᱻ ᱢᱟᱱᱮ ᱟᱹᱰᱤ ᱫᱤᱱ ᱠᱷᱚᱱ ᱜᱮ, ᱱᱚᱣᱟ ᱠᱩᱠᱞᱤ ᱫᱚ, ᱛᱟᱦᱮᱸ ᱠᱟᱱ ᱜᱮ, ᱛᱤᱧᱟ ᱾ ᱠᱟᱨᱚᱱ ᱫᱚ, ᱦᱩᱭᱩᱜ ᱠᱟᱱᱟ ᱾ ᱤᱧ ᱡᱟᱦᱟᱸ ᱥᱚᱢᱟᱡᱽ ᱨᱮ, ᱢᱤᱱᱟᱹᱧᱟ ᱡᱟᱦᱟᱸ ᱤᱧ ᱪᱚᱨᱚᱠᱤᱧ ᱧᱮᱞ ᱧᱟᱢᱮᱫᱼᱟ ᱾ ᱚᱱᱠᱟ ᱜᱮ ᱵᱟᱦᱨᱮ ᱦᱚᱲ ᱠᱚ, ᱪᱚᱨᱚᱠ ᱠᱚ ᱧᱮᱞ ᱧᱟᱢᱮᱫᱼᱟ, ᱥᱩᱫᱷᱩ ᱾ ᱥᱮ ᱥᱟᱻ ᱥᱟᱹᱨᱤ ᱜᱮ, ᱡᱟᱦᱟᱱᱟᱜ ᱟᱠᱚᱣᱟᱜ ᱯᱟᱨᱥᱚᱱᱟᱞ ᱠᱟᱹᱢᱤ ᱛᱮᱠᱚ, ᱦᱤᱡᱩᱜ ᱠᱟᱱᱟ, ᱥᱮ ᱵᱟᱝᱟ? ᱥᱮ, ᱤᱧ ᱜᱤᱧ ᱪᱤᱱᱛᱟᱹ ᱧᱟᱢᱮᱫᱼᱟ ᱡᱮ, ᱵᱟᱝ ᱟᱵᱚᱣᱟᱜ ᱥᱚᱢᱟᱡᱽ ᱜᱮ, ᱪᱚᱨᱚᱜᱟ ᱚᱱᱟ ᱠᱷᱟᱹᱛᱤᱨ ᱠᱚ, ᱦᱤᱡᱩᱜ ᱠᱟᱱᱟ ᱾ ᱚᱱᱟ ᱠᱷᱟᱹᱛᱤᱨᱤᱧ ᱠᱩᱞᱤ ᱠᱮᱫ ᱵᱤᱱᱟ ᱡᱮ, ᱩᱱᱠᱩᱣᱟᱜ ᱪᱤᱱᱛᱟᱹ ᱵᱷᱟᱵᱱᱟ ᱪᱮᱫ ᱦᱩᱭ ᱫᱟᱲᱮᱭᱟᱜᱼᱟ? ᱟᱫᱚ, ᱟᱹᱰᱤ ᱟᱹᱰᱤ, ᱥᱟᱨᱦᱟᱣ ᱱᱚᱣᱟ ᱢᱟᱱᱮ, ᱱᱚᱣᱟ ᱠᱟᱛᱷᱟ ᱠᱚ, ᱡᱟᱦᱟᱸ ᱵᱤᱱ ᱞᱟᱹᱭ ᱢᱮᱱ ᱫᱚ ᱦᱟᱸᱜ, ᱚᱱᱟ ᱠᱚ ᱥᱟᱹᱨᱤ ᱜᱮ, ᱟᱹᱰᱤ ᱮᱸᱻ ᱤᱧᱟᱹᱜ ᱪᱤᱱᱛᱟᱹ ᱴᱟᱜᱼᱟ ᱠᱟᱹᱴᱤᱡᱼᱮ ᱥᱟᱯᱚᱫ ᱥᱮ ᱯᱟᱥᱱᱟᱣ ᱚᱪᱚ ᱠᱮᱜᱼᱟᱭ, ᱡᱟᱦᱟᱸ ᱫᱚ, ᱢᱤᱫ ᱡᱟᱭᱜᱟ ᱨᱮᱜᱮ, ᱛᱟᱦᱮᱸ ᱠᱟᱱᱟ ᱾ ᱡᱚᱠᱷᱚᱱ ᱯᱷᱚᱨᱮᱱᱟᱨ ᱠᱚᱠᱚ, ᱦᱤᱡᱩᱜᱼᱟ ᱥᱮ ᱤᱧᱦᱚ, ᱡᱚᱠᱷᱚᱱ ᱵᱟᱨᱮᱧ ᱯᱟᱲᱦᱟᱜ ᱠᱟᱱ ᱛᱟᱦᱮᱱᱟ, ᱡᱚᱠᱷᱚᱱ
ᱟᱸᱻ ᱿
ᱟᱵᱚᱣᱟᱜ, ᱥᱟᱶᱛᱟ, ᱥᱟᱶᱛᱟ ᱥᱚᱢᱟᱡᱽᱟᱜ, ᱡᱚᱠᱷᱚᱱ ᱠᱟᱛᱷᱟ ᱨᱟᱠᱟᱵ ᱛᱟᱦᱮᱸᱫ ᱩᱱ ᱥᱚᱢᱚᱭ ᱟᱸᱡᱚᱢ ᱵᱟᱲᱟ ᱦᱩᱭᱩᱜ ᱛᱟᱦᱮᱸᱫ ᱡᱮ, ᱵᱟᱝᱟ ᱱᱪᱮᱟᱜ ᱥᱚᱢᱟᱡᱽ ᱥᱮ ᱥᱚᱝᱥᱠᱨᱤᱛᱤ ᱡᱟᱦᱟᱸᱭ ᱠᱚ ᱞᱟᱹᱭᱟᱜᱼᱟ ᱩᱱᱠᱩ ᱟᱹᱰᱤ ᱪᱮᱦᱨᱟ ᱟᱹᱰᱤ ᱪᱚᱨᱠᱟ ᱮᱵᱟᱨ ᱱᱤᱛᱚᱜ ᱦᱟᱸᱜ ᱤᱧ ᱦᱟᱸᱜ ᱦᱮᱡ ᱟᱠᱟᱱᱟ ᱟᱨᱼᱼ ᱟᱹᱰᱤ ᱵᱠᱷᱟᱱ ᱮᱴᱚᱰᱮ ᱢᱟ ᱧᱮᱞ ᱧᱟᱢᱚᱜ ᱠᱟᱱ ᱜᱮᱭᱟ ᱥᱟᱶᱛᱮ ᱤᱧ ᱦᱚᱸᱧ ᱧᱮᱞ ᱧᱟᱢᱚᱜ ᱡᱭᱟ ᱟᱹᱰᱤ ᱪᱚᱨᱚᱠᱮ ᱪᱚᱨᱯᱟ ᱠᱤᱱᱛᱩ ᱱᱮᱛᱟᱨ ᱨᱮᱱ ᱦᱚᱲ ᱠᱟᱹᱴᱤᱡ ᱠᱚ ᱚᱱᱟ ᱠᱚ ᱮᱸ ᱪᱮᱫ ᱠᱚ ᱞᱟᱹᱭᱟ ᱚᱱᱟ ᱫᱚ ᱦᱟᱸᱜ ᱠᱟᱹᱴᱤᱡ ᱵᱤᱡᱽᱱᱮᱥ ᱠᱚ ᱟᱹᱜᱩᱭᱮᱫᱼᱟ ᱦᱟᱸᱜ ᱥᱮ ᱚᱱᱟᱴᱟᱜ ᱫᱚᱼᱼ ᱨᱟᱹᱯᱩᱫ ᱟᱹᱜᱩᱭᱟᱠᱚ ᱡᱮ ᱡᱟᱦᱟᱸ ᱪᱚᱨᱚᱠᱴᱟᱜ ᱛᱟᱦᱮᱸ ᱠᱟᱱᱟ ᱥᱮ ᱚᱱᱟ ᱪᱚᱨᱚᱠ ᱴᱟᱜ ᱫᱚᱼᱼ ᱫᱷᱟᱯᱟᱞ ᱨᱮᱜᱮ ᱠᱚ ᱫᱚᱦᱚ ᱠᱟᱜ ᱠᱟᱱᱟ᱾ ᱚᱱᱟ ᱠᱷᱟᱹᱛᱤᱨ ᱜᱮ ᱦᱟᱸᱜ ᱱᱚᱣᱟ ᱠᱩᱠᱞᱤ ᱞᱤᱧ ᱫᱚᱦᱚ ᱠᱤ ᱱᱮᱛᱟᱨ ᱨᱮᱦᱚᱸ ᱵᱟᱦᱨᱮ ᱨᱮᱱ ᱦᱚᱲ ᱠᱚ ᱚᱱᱠᱟ ᱜᱮᱠᱚ ᱧᱮᱞᱮᱫᱼᱟ ᱟᱠᱚᱣᱟᱜ ᱟᱠᱚᱣᱟᱜ ᱯᱚᱱᱟ ᱟᱨ ᱫᱟᱬᱟ ᱵᱟᱲᱟᱦᱚᱸ ᱚᱱᱠᱟ ᱠᱟᱱᱟ ᱥᱮ ᱪᱮᱫ?
ᱟᱪᱷᱟ ᱚᱱᱟ ᱞᱟᱦᱟᱛᱮ ᱟᱵᱚᱣᱟᱜ ᱡᱮᱞᱮᱠᱟ ᱛᱟᱦᱮᱸ ᱠᱟᱱᱟ᱾ ᱚᱱᱟ ᱠᱚᱷᱱ ᱫᱚ ᱮ ᱡᱚᱛᱷᱟᱛ ᱵᱤᱱ ᱞᱟᱹᱭ ᱠᱟᱫᱟ ᱡᱮ ᱞᱟᱦᱟᱛᱮ ᱠᱷᱚᱱ ᱫᱚ ᱪᱮᱫᱠᱟ ᱛᱟᱦᱮᱸ ᱠᱟᱱᱟ᱾ ᱚᱱᱟ ᱠᱤᱪᱷᱩᱴᱟ ᱨᱮᱦᱚᱸ ᱟᱵᱚᱣᱟᱜ ᱫᱚ ᱚᱱᱟ ᱫᱚ ᱠᱟᱹᱴᱤᱡ ᱵᱟᱝ ᱧᱮᱞ ᱧᱟᱢᱚᱜ ᱠᱟᱱᱟᱼᱼ ᱠᱟᱱᱟ ᱚᱱᱠᱟ ᱞᱮᱠᱟ ᱫᱚ ᱞᱟᱹᱭ ᱜᱟᱱᱚᱜᱼᱟ ᱟᱫᱚᱼᱼ ᱱᱚᱣᱟ ᱨᱮᱱᱟᱜ ᱠᱟᱨᱚᱱ ᱞᱮᱠᱟ ᱛᱮᱫᱚ ᱞᱟᱹᱭ ᱜᱟᱱᱚᱜᱼᱟ ᱤᱧ ᱤᱧ ᱫᱩᱧ ᱢᱚᱱᱮᱭᱟ ᱤᱧᱟᱹᱜ ᱡᱟᱦᱟᱸ ᱤᱧᱟᱹᱜ ᱡᱟᱦᱟᱸ ᱩᱭᱦᱟᱹᱨ ᱵᱷᱟᱵᱽᱱᱟ ᱥᱮ ᱡᱟᱦᱟᱧ ᱧᱮᱞ ᱧᱟᱢ ᱮᱫᱟ ᱚᱱᱟ ᱫᱚ ᱟ ᱱᱮᱛᱟᱨ ᱫᱚ ᱦᱩᱭᱩᱜ ᱠᱟᱱᱟ ᱟᱵᱚ ᱫᱚᱼᱼ ᱮᱢᱚᱱ ᱴᱚᱴᱷᱟ ᱵᱷᱮᱜᱟᱨ ᱵᱷᱮᱜᱟᱨ ᱴᱚᱴᱷᱟᱨᱮ ᱥᱟᱱᱛᱟᱲ ᱠᱚᱫᱚ ᱵᱚᱱ ᱯᱟᱥᱱᱟᱣ ᱟᱠᱟᱱᱟ᱾ ᱢᱤᱫᱴᱮᱱ ᱴᱚᱴᱷᱟ ᱨᱮᱫᱚ ᱟᱵᱚ ᱥᱟᱱᱛᱟᱲ ᱦᱚᱲ ᱫᱚ ᱵᱟᱹᱱᱩᱜ ᱵᱚᱱᱟ ᱢᱤᱫᱴᱮᱱ ᱫᱤᱥᱚᱢ ᱨᱮᱦᱚᱸ ᱵᱟᱹᱱᱩᱜ ᱵᱚᱱᱟ, ᱟᱭᱢᱟ ᱚᱠᱚᱭ ᱠᱚᱫᱚ ᱵᱷᱟᱨᱚᱛ ᱫᱤᱥᱚᱢ ᱨᱮ ᱢᱮᱱᱟᱜ ᱵᱚᱱᱟ ᱚᱠᱚᱭ ᱠᱚᱫᱚ ᱱᱮᱯᱟᱞ ᱫᱤᱥᱚᱢ ᱨᱮᱼᱼ ᱱᱚᱝᱠᱟᱱ ᱟᱭᱢᱟ ᱫᱤᱥᱚᱢ ᱨᱮᱜᱮ ᱵᱚᱱ ᱯᱟᱥᱱᱟᱣ ᱟᱠᱟᱱᱟ ᱦᱮᱸᱥᱮ
ᱟᱫᱚ ᱦᱚᱜᱼᱚ ᱱᱚᱣᱟ ᱠᱚ ᱠᱷᱟᱹᱛᱤᱨ ᱛᱮ ᱟᱫᱚ ᱧᱮᱞᱚᱜᱚᱜ ᱠᱟᱱᱟ ᱡᱮ ᱱᱮᱯᱟᱞ ᱨᱮ ᱡᱟᱦᱟᱸᱮ ᱞᱮᱠᱟᱼᱼ ᱟᱠᱚ ᱠᱚ ᱦᱚᱨᱚᱜ ᱵᱟᱸᱫᱮ ᱡᱚᱢ ᱧᱩᱩ ᱚᱱᱟ ᱢᱤᱫᱴᱮᱱ ᱯᱚᱨᱤᱵᱮᱥᱼᱼ ᱯᱚᱨᱤᱵᱮᱥ ᱢᱤᱫᱴᱮᱱ ᱵᱚᱫᱚᱞᱚᱜ ᱠᱟᱱ ᱠᱷᱟᱱ ᱟᱫᱚ ᱱᱤᱡᱮᱨᱟᱜ ᱦᱚᱸ ᱡᱟᱦᱟᱸ ᱠᱚ ᱛᱟᱦᱮᱱᱟ ᱱᱮᱛᱟᱨ ᱧᱮᱞᱚᱜᱚᱜ ᱠᱟᱱᱟ ᱡᱮᱼᱼ ᱵᱷᱟᱨᱚᱛ ᱫᱤᱥᱚᱢ ᱨᱮᱱᱟᱜ ᱦᱚᱸ ᱡᱮᱦᱮᱛᱩ ᱟᱵᱚ ᱵᱷᱟᱨᱚᱛ ᱫᱤᱥᱚᱢ ᱨᱮᱵᱚᱱ ᱛᱟᱦᱮᱱ ᱠᱟᱱᱟ ᱚᱸᱰᱮ ᱦᱚᱸ ᱧᱮᱞᱚᱜ ᱠᱟᱱᱟ ᱡᱮ ᱟᱵᱚ ᱫᱚᱼᱼ ᱟᱨᱼᱼ ᱚᱱᱟᱧ ᱞᱟᱹᱭ ᱠᱮᱫ ᱚᱱᱩᱠᱚᱨᱚᱱᱟ ᱵᱚᱱ ᱵᱮᱥᱤᱨ ᱵᱷᱟᱜᱽ ᱜᱮ ᱧᱮᱞᱟ ᱟᱠᱟᱱᱟ᱾
ᱦᱮᱸ
ᱟᱫᱚ ᱚᱱᱩᱠᱚᱨᱚᱱ ᱞᱮᱠᱷᱟᱱ ᱫᱚ ᱟ ᱱᱤᱡᱮᱨᱟᱜ ᱫᱚᱼᱼ ᱟᱫᱚ ᱪᱤᱠᱟᱹᱜ ᱠᱟᱱᱟ ᱱᱤᱡᱮᱨᱟᱜ ᱫᱚ ᱟᱫᱚ ᱵᱟᱢ ᱜᱩᱨᱩᱛᱚ ᱣᱟᱜ ᱠᱟᱱᱟ ᱦᱚᱲ ᱪᱮᱫ ᱫᱚ ᱪᱤᱠᱟᱹᱭᱮᱫᱟ ᱟᱫᱚ ᱚᱱᱟ ᱵᱚᱱ ᱯᱷᱳᱞᱳᱭᱮᱫᱟ ᱟᱫᱚ ᱚᱱᱟ ᱯᱷᱳᱞᱳ ᱞᱮᱠᱷᱟᱱ ᱱᱤᱡᱮᱨᱟᱜ ᱛᱚᱼᱼ ᱟᱫᱚ ᱜᱷᱟᱹᱴᱛᱤ ᱛᱟᱦᱮᱱ ᱠᱟᱱᱟ ᱥᱮ ᱟᱢᱟᱜ ᱡᱟᱦᱟᱸ ᱚᱱᱟ ᱨᱤᱪᱩᱭᱮᱞ, ᱚᱱᱟᱴᱟᱜ ᱡᱤᱱᱤᱥ ᱴᱟᱜ ᱟᱫᱚᱢ ᱦᱤᱲᱤᱧ ᱦᱤᱲᱤᱧᱮᱫᱟ
ᱦᱮᱸ ᱦᱮ ᱦᱸ ᱟᱫᱚ ᱦᱳᱭ ᱚᱱᱠᱟ ᱦᱩᱭ ᱫᱚ ᱦᱩᱭᱩᱜ ᱟᱨ ᱱᱤᱛᱚᱜ ᱡᱟᱦᱟᱸ ᱚᱠᱛᱚ ᱪᱟᱞᱟᱜ ᱠᱟᱱᱟ ᱚᱱᱟᱨᱮ ᱦᱚᱲ ᱠᱚᱼᱼ ᱢᱟᱱᱮ ᱟᱵᱚᱨᱮᱱ ᱦᱚᱲ ᱠᱚᱜᱮ ᱮᱴᱟᱜ ᱡᱮ ᱦᱟᱸᱭ ᱦᱚᱲ ᱠᱚ ᱢᱮᱱᱟᱜ ᱠᱚ ᱩᱱᱠᱩᱣᱟᱜ ᱚᱱᱩᱠᱚᱨᱚᱱ ᱦᱚᱸ, ᱚᱠᱛᱚ ᱨᱮ ᱡᱟᱦᱟᱸ ᱟᱵᱚᱣᱟᱜ ᱥᱚᱢᱟᱡᱽ ᱨᱮᱱᱟᱜ ᱡᱟᱦᱟᱸ ᱜᱮ ᱪᱚᱨᱚᱠ ᱡᱩᱞᱩᱯ ᱛᱟᱦᱮᱸ ᱠᱟᱱᱟ, ᱚᱱᱟ ᱫᱚᱠᱚ ᱵᱟᱹᱜᱤ ᱦᱚᱴᱚ ᱠᱟᱜ ᱠᱟᱱᱟ᱾ ᱟᱫᱚ ᱠᱤᱪᱷᱩ ᱠᱤᱪᱷᱩ ᱦᱚᱲ ᱢᱮᱱᱟᱜ ᱠᱚᱣᱟ ᱡᱟᱦᱟᱸᱭ ᱫᱚ ᱥᱮ ᱤᱧ ᱞᱮᱠᱟ ᱡᱟᱦᱟᱸᱭ ᱵᱟᱦᱨᱮ, ᱛᱟᱦᱮᱸ ᱠᱟᱱᱟ ᱩᱱᱠᱩ ᱫᱚ ᱦᱟᱸᱜ ᱱᱚᱣᱟ ᱠᱚ ᱡᱤᱱᱤᱥ ᱫᱚᱢᱮ ᱠᱚ ᱠᱩᱥᱤᱭᱟᱜᱼᱟ ᱛᱚ ᱦᱟᱸᱜ᱾ ᱚᱸᱰᱮ ᱠᱷᱚᱱ ᱦᱮᱜ ᱠᱟᱛᱮ ᱱᱚᱣᱟ ᱠᱚ ᱡᱚᱠᱷᱚᱱ ᱧᱮᱞ ᱵᱟᱲᱟ ᱦᱩᱭᱩᱜ ᱠᱟᱱᱟ ᱡᱮ ᱱᱤᱡᱮ ᱨᱮᱱ ᱦᱚᱲ ᱜᱮ ᱡᱚᱠᱷᱚᱱ, ᱮᱴᱟᱜ ᱨᱚᱠᱚᱢ ᱠᱚ ᱪᱤᱱᱛᱟᱹ ᱵᱷᱟᱵᱱᱟᱭᱫᱟ ᱛᱚᱠᱷᱚᱱ ᱠᱟᱹᱴᱤᱜ ᱵᱟᱹᱲᱤᱜ ᱫᱚ ᱵᱩᱡᱷᱟᱹᱜ ᱠᱟᱱ ᱜᱮᱭᱟ᱾ ᱟᱫᱚ ᱦᱟᱸᱜ ᱱᱚᱝᱠᱟ ᱦᱚᱸ ᱵᱟᱝ ᱞᱟᱹᱭ ᱜᱟᱱᱚᱜᱼᱟ ᱡᱮ ᱥᱟᱹᱨᱤᱜᱮ ᱵᱟᱹᱲᱤᱜ ᱩᱛᱟᱹᱨ ᱠᱟᱱ ᱜᱮᱭᱟ, ᱪᱚᱨᱚᱠ ᱫᱚ ᱱᱤᱛᱦᱚᱸ ᱪᱚᱨᱚᱠ ᱜᱮ ᱢᱮᱱᱟᱜᱼᱟ ᱠᱤᱪᱷᱩ ᱠᱤᱪᱷᱩ ᱠᱤᱪᱷᱩ ᱦᱚᱲ ᱜᱮ ᱮ ᱚᱱᱩᱠᱚᱨᱚᱱ ᱠᱷᱟᱹᱛᱤᱨ ᱥᱮ ᱯᱟᱨᱥᱚᱱᱟᱞ ᱪᱤᱱᱛᱟᱹ ᱵᱷᱟᱵᱱᱟ ᱠᱷᱟᱹᱛᱤᱨ ᱜᱮ ᱠᱟᱹᱴᱤᱜ ᱠᱚ, ᱟᱵᱚᱣᱟᱜ ᱡᱟᱦᱟᱸ ᱟᱸ ᱡᱩᱢᱤᱫ ᱵᱚ ᱛᱟᱦᱮᱸ ᱠᱟᱱᱟ ᱚᱱᱟ ᱡᱩᱢᱤᱫ ᱠᱷᱚᱱ ᱠᱚ ᱵᱷᱮᱜᱟᱨ ᱤᱫᱤ, ᱟᱨ ᱟᱵᱚᱣᱟᱜ ᱫᱚ ᱢᱤᱫ, ᱢᱤᱜ ᱞᱮᱠᱷᱟᱹ ᱛᱮᱫᱚ ᱟᱵᱚᱣᱟᱜ ᱫᱚ ᱡᱩᱢᱤᱫ ᱜᱮ ᱫᱟᱲᱮ ᱛᱟᱵᱩᱝ᱾ ᱤᱱᱟᱹ ᱡᱚᱠᱷᱚᱱ ᱨᱟᱹᱯᱩᱫᱚᱜ ᱠᱟᱱᱟ ᱛᱚᱠᱷᱚᱱ, ᱥᱩᱫᱩ ᱦᱚᱲ ᱢᱚᱫᱽᱫᱷᱮ ᱨᱮᱜᱮ ᱨᱟᱹᱯᱩᱫ ᱠᱟᱱᱟ ᱚᱱᱠᱟ ᱫᱚ ᱵᱟᱝ ᱟᱵᱚᱣᱟᱜ ᱡᱟᱦᱟᱸ, ᱥᱟᱶᱛᱟ ᱥᱚᱢᱟᱡᱽ ᱢᱮᱱᱟᱜ ᱡᱟᱦᱟᱸ ᱪᱚᱨᱚᱠ ᱢᱮᱱᱟᱜ ᱡᱟᱦᱟᱸ ᱥᱚᱝᱚᱥᱠᱨᱤᱛᱤ ᱢᱮᱱᱟᱜ ᱟᱨᱦᱚᱸ ᱫᱟᱞ ᱵᱟᱹᱭᱥᱟᱹᱜ ᱠᱟᱱ ᱜᱮᱭᱟ᱾
ᱮᱸ ᱦᱳᱭ ᱜᱚᱝᱠᱮ ᱮᱠᱫᱚᱢ ᱡᱚᱛᱷᱟᱛ ᱴᱷᱤᱠ ᱵᱤᱱ ᱞᱟᱹᱭ ᱠᱟᱜᱼᱟ᱾ ᱮᱸ ᱴᱷᱤᱠ ᱚᱱᱠᱟᱜᱮ ᱟᱨ ᱮᱸ ᱟᱵᱚᱣᱟᱜ ᱡᱟᱦᱟᱸ ᱡᱩᱢᱤᱫ ᱢᱮᱱᱟᱜᱼᱟ ᱚᱱᱟ ᱫᱚ ᱵᱷᱟᱸᱜᱚᱲᱚᱜ ᱠᱟᱱᱟ ᱱᱤᱡᱮᱨᱟᱜ ᱵᱮᱠᱛᱤᱜᱚᱛᱚ ᱪᱤᱱᱛᱟᱹ ᱮᱫᱟᱵᱚᱱ ᱵᱮᱥ, ᱥᱤ ᱟᱫᱚ ᱱᱮᱛᱟᱨ ᱫᱚ ᱚᱱᱠᱟ ᱛᱚ ᱯᱚᱨᱤᱵᱮᱥ ᱠᱚᱦᱚᱸ ᱚᱱ ᱚᱱᱠᱟᱱ ᱡᱟᱭᱜᱟ ᱨᱮ ᱩᱸ ᱩᱸ ᱯᱳᱣᱪᱷᱟᱣ ᱠᱟᱱᱟ ᱟᱵᱚᱣᱟᱜ ᱡᱟᱦᱟᱸ, ᱮᱸ ᱠᱟᱹᱣᱰᱤᱟᱹᱨᱤ ᱢᱮᱱᱟᱜ ᱟ ᱥᱮ ᱚᱱᱟ ᱛᱮᱫᱚ ᱟᱹᱰᱤ ᱵᱚᱱ ᱛᱟᱭᱱᱚᱢ ᱜᱚᱫ ᱠᱟᱱᱟ᱾
ᱮᱠᱫᱚᱢ ᱜᱮ ᱮᱠᱫᱚᱢ ᱜᱮ, ᱟᱫᱚ ᱦᱟᱸᱜ ᱤᱧ ᱡᱚᱛᱚᱨᱤᱧ ᱢᱚᱱᱮᱭᱮᱜᱼᱟ ᱡᱟᱦᱟᱸᱭ ᱡᱮ ᱯᱷᱚᱨᱮᱱᱟᱨ ᱠᱚᱠᱚ ᱦᱤᱡᱩᱜ ᱥᱮᱱᱚᱜ ᱠᱟᱱᱟ ᱟᱥᱟ ᱠᱚᱨᱤ ᱩᱱᱠᱩ ᱫᱚ ᱟᱵᱚᱣᱟᱜ, ᱡᱟᱦᱟᱸ ᱱᱤᱛ ᱦᱚᱸ ᱪᱚᱨᱚᱠ ᱫᱚ ᱢᱮᱱᱟᱜ ᱜᱮᱭᱟ ᱟᱵᱚᱣᱟᱜ ᱥᱚᱢᱟᱡᱽ ᱥᱚᱸᱥᱠᱨᱤᱛᱤ ᱫᱚ ᱚᱱᱟ ᱪᱚᱨᱚᱠ ᱥᱚᱸᱥᱠᱨᱤᱛᱤ ᱠᱷᱟᱹᱛᱤᱨ ᱜᱮᱠᱚ ᱦᱟᱡᱩᱜ, ᱚᱱᱞᱟ ᱞᱮᱠᱟ ᱤᱧᱤᱧ ᱢᱚᱱᱮᱭᱮᱫᱟ ᱦᱟᱸᱜ ᱟᱫᱚ ᱦᱟᱸᱜ ᱡᱟᱭᱦᱚᱠ᱾ ᱠᱤᱪᱷᱩ ᱦᱚᱲ ᱠᱚ ᱠᱷᱟᱹᱛᱤᱨ ᱜᱮ ᱠᱟᱹᱴᱤᱜ ᱜᱮ ᱮᱴᱠᱮᱴᱚᱬᱮ ᱫᱚ ᱦᱩᱭᱩᱜ ᱠᱟᱱᱟ ᱟᱫᱚ ᱚᱱᱟ ᱫᱚ ᱦᱟᱸᱜ ᱮᱸ, ᱮᱸ ᱡᱟᱹᱥᱛᱤ ᱫᱤᱠ ᱵᱟᱝ ᱠᱟᱭᱛᱮ ᱚᱠᱟᱴᱟᱜ ᱵᱷᱟᱹᱜᱤ ᱫᱤᱠ ᱤᱱᱟᱹ ᱧᱮᱞ ᱞᱮᱠᱷᱟᱱ ᱜᱮ ᱵᱷᱟᱹᱜᱤᱭᱟ ᱤᱧᱤᱧ ᱢᱚᱱᱮᱭᱟ᱾ ᱮᱸ ᱠᱩᱠᱞᱤ ᱫᱚ ᱦᱟᱸᱜ᱾ ᱡᱮ ᱥᱟᱹᱨᱤᱜᱮ ᱱᱮᱜᱮᱴᱤᱵᱷ ᱡᱤᱱᱤᱥ ᱠᱚ ᱧᱮᱞᱮᱜᱼᱟ ᱥᱮ ᱯᱚᱡᱮᱴᱤᱵᱷ ᱡᱤᱱᱤᱥ ᱠᱚ ᱧᱮᱞᱮᱜᱼᱟ᱾ ᱠᱟᱨᱚᱱ ᱟᱵᱚᱣᱟᱜ ᱥᱚᱢᱟᱡᱽ ᱥᱟᱹᱨᱤ ᱠᱟᱛᱷᱟ ᱞᱟᱹᱭᱛᱮ ᱟᱵᱚᱣᱟᱜ ᱡᱟᱦᱟᱸ ᱢᱟᱱᱢᱤ ᱡᱤᱭᱚᱱ ᱫᱚ, ᱵᱷᱟᱹᱜᱤ ᱟᱨ ᱠᱷᱟᱨᱟᱯ ᱱᱤᱭᱟᱹ ᱵᱟᱨᱭᱟ ᱢᱮᱥᱟ ᱛᱮᱜᱮ ᱛᱚ, ᱚᱱᱛᱮ ᱜᱮ ᱟᱵᱚᱣᱟᱜ ᱥᱚᱢᱟᱡᱽ ᱵᱷᱟᱹᱜᱤ ᱠᱷᱟᱨᱟᱯ ᱨᱮᱜᱮ ᱢᱮᱱᱟᱜᱼᱟ᱾ ᱟᱫᱚ ᱥᱩᱫᱩ ᱱᱤᱭᱟᱹ ᱠᱟᱹᱴᱤᱜ ᱞᱚᱠᱠᱷᱚ ᱨᱮᱱᱟᱜ ᱵᱮᱯᱟᱨ ᱢᱮᱱᱟᱜᱼᱟ ᱡᱟᱛᱮ ᱠᱷᱟᱨᱟᱯ ᱴᱟᱜ ᱡᱟᱹᱥᱛᱤ ᱟᱞᱚ ᱵᱟᱹᱲᱛᱤᱜ ᱢᱟ᱾ ᱦᱮᱸ ᱤᱱᱟᱹᱜᱮ ᱠᱟᱹᱴᱤᱜ ᱵᱮᱠᱟᱨ ᱢᱮᱱᱟᱜᱼᱟ᱾
ᱦᱳᱭ ᱚᱱᱟ ᱫᱚ ᱮᱸ ᱥᱟᱹᱨᱤ ᱠᱟᱛᱷᱟ᱾
ᱦᱮᱸ ᱟᱪᱪᱷᱟ ᱜᱚᱝᱠᱮ ᱟᱵᱤᱱ ᱫᱚ ᱪᱤᱫ ᱠᱚ ᱵᱮᱱ ᱪᱮᱠᱟ ᱵᱟᱲᱟᱭ ᱜᱮᱭᱟ?
ᱮᱸ ᱟᱹᱞᱤᱧ ᱫᱚ ᱮᱠᱷᱚᱱ ᱫᱚ ᱯᱟᱹᱴᱷᱩᱣᱟᱹ ᱠᱟᱱᱟᱞᱤᱧ ᱮᱸ ᱱᱤᱛ ᱫᱷᱟᱹᱵᱤᱜ ᱫᱚ ᱮᱠᱷᱚᱱ ᱫᱚ᱾ ᱞᱟᱹᱭ ᱜᱟᱱᱚᱜᱼᱟ ᱡᱮ ᱚᱞᱚᱜ ᱯᱟᱲᱦᱟᱣ ᱠᱚᱜᱮ ᱩᱸ ᱠᱚᱨᱟᱣ ᱦᱩᱭᱩᱜ ᱠᱟᱱᱟ ᱮᱠᱷᱚᱱ ᱫᱚ,
ᱴᱷᱤᱜ ᱜᱮᱭᱟ ᱠᱚᱞᱮᱡᱽ ᱨᱮ ᱵᱟᱝ,
ᱦᱮᱸ ᱦᱳᱭ ᱱᱚᱣᱟ ᱡᱮᱜᱮᱫ ᱵᱤᱨᱫᱟᱹᱜᱟᱲ ᱥᱮᱜ ᱨᱮ᱾
ᱟᱪᱪᱷᱟ ᱟᱪᱪᱷᱟ᱾
ᱮᱸ ᱡᱮᱜᱮᱫ ᱵᱤᱨᱫᱟᱹ ᱜᱟᱲ ᱨᱮ ᱚᱱᱟᱫᱚ ᱯᱟᱲᱦᱟᱣ ᱦᱩᱭᱩᱜ ᱠᱟᱱᱟ ᱯᱟᱲᱦᱟᱣ ᱫᱚ ᱪᱟᱞᱟᱜ ᱠᱟᱱ ᱜᱮᱭᱟ ᱮᱠᱷᱚᱱ᱾
ᱪᱤᱫ ᱛᱮᱵᱤᱱ ᱯᱟᱲᱦᱟᱜ ᱠᱟᱱᱟ ᱡᱮᱜᱮᱫ ᱵᱤᱫᱽᱫᱟᱹᱜᱟᱲ ᱨᱮ ᱫᱚ?
ᱟᱸ ᱟᱫᱚ ᱚᱱᱮ ᱡᱮ ᱟᱵᱚᱣᱟᱜ ᱟᱸ ᱚᱱᱮ ᱥᱟᱱᱛᱟᱲᱤ ᱯᱟᱹᱨᱥᱤ ᱨᱮᱱᱟᱜ ᱡᱮ ᱤᱫᱤ ᱠᱟᱛᱮᱜ᱾ ᱛᱮᱜ ᱜᱮ ᱯᱟᱲᱦᱟᱣ ᱦᱳᱭᱳᱜ ᱠᱟᱱᱟ᱾
ᱥᱟᱱᱛᱟᱲ ᱡᱟᱦᱟᱸ ᱞᱮᱝᱜᱩᱭᱮᱡᱽ ᱢᱮᱱᱟᱜᱼᱟ ᱚᱱᱟ ᱞᱮᱝᱜᱩᱭᱡᱽ ᱛᱮᱜᱮ ᱯᱟᱲᱦᱟᱣ ᱦᱩᱭᱩᱜ ᱠᱟᱱᱟ᱾
ᱟᱪᱪᱷᱟ ᱟᱪᱪᱷᱟ ᱦᱮᱸ ᱚᱱᱟ ᱠᱷᱟᱹᱛᱤᱨ ᱟᱵᱤᱱ ᱴᱷᱮᱱ ᱠᱷᱚᱱ ᱟᱹᱰᱤ ᱜᱟᱱ ᱜᱮ ᱤᱱᱯᱷᱚᱨ ᱢᱮᱥᱚᱱ ᱵᱤᱱ ᱧᱟᱢ ᱠᱮᱜᱼᱟ᱾ ᱟᱨ ᱚᱱᱟ ᱞᱟᱹᱜᱤᱫ ᱟᱹᱰᱤ ᱟᱹᱰᱤ ᱥᱟᱨᱦᱟᱣ ᱞᱤᱧ ᱪᱟᱞ ᱟᱵᱮᱱ ᱠᱟᱱᱟ᱾ ᱛᱟᱦᱞᱮ ᱫᱚ ᱱᱚᱣᱟ ᱠᱚ ᱡᱤᱱᱤᱥ ᱫᱚᱼᱼ ᱚᱠᱚᱭ ᱠᱚ ᱵᱟᱲᱟᱭ ᱦᱚᱲ ᱥᱮ ᱚᱠᱚᱭ ᱠᱚ ᱤᱱᱴᱟ ᱨᱮᱥᱴᱮᱰ ᱦᱚᱲ ᱩᱱᱠᱩ ᱥᱟᱞᱟᱜ ᱟᱞᱳ ᱪᱚᱱᱟ ᱞᱮᱠᱷᱟᱱ ᱱᱚᱣᱟ ᱫᱚᱼᱼ ᱟᱹᱰᱤ ᱵᱷᱟᱹᱜᱤ ᱵᱩᱡᱷᱟᱹᱜᱼᱟ ᱦᱟᱸᱜ
ᱟ ᱦᱳᱭ